ᱠᱟᱱᱟ
ᱦᱩᱸ ᱟᱸᱡᱚᱢᱚᱜ ᱠᱟᱱᱟ ᱟᱢ ᱟᱸᱡᱚᱢ ᱫᱟᱢ
ᱦᱮᱸ ᱟᱸᱡᱚᱢᱚᱜ ᱠᱟᱱᱟ
ᱞᱟᱹᱭ ᱢᱮ ᱢᱟ ᱛᱟᱦᱚᱞᱮ ᱪᱮᱫ ᱠᱚ ᱜᱚᱞᱯᱚᱭ ᱦᱩᱭᱩᱜᱼᱟ ᱱᱤᱛᱚᱜ ᱫᱚ
ᱦᱮᱸ ᱟᱫᱚ ᱦᱚᱸᱜᱼᱚᱭ ᱡᱮ ᱵᱚᱸᱜᱟ ᱵᱩᱨᱩ ᱠᱚ ᱧᱮᱞᱚᱜᱼᱟ ᱟᱭᱢᱟ ᱞᱮᱠᱟᱱᱟᱜ ᱠᱚ ᱦᱩᱭᱩᱜ ᱜᱮᱭᱟ ᱡᱮᱢᱚᱱ ᱠᱟᱨᱟᱢ ᱥᱟᱶᱛᱮ ᱮᱢᱱᱤ ᱚᱲᱟᱜ ᱠᱚᱨᱮᱜ ᱦᱚᱸ ᱧᱮᱞᱟᱵᱚᱱ ᱡᱮ ᱟᱨ ᱵᱚᱝᱥᱚ ᱥᱟᱶᱛᱮ ᱵᱷᱟᱹᱭ ᱵᱷᱟᱭᱟᱛ ᱠᱚ ᱢᱮᱥᱟ ᱠᱟᱛᱮᱫ ᱡᱟᱦᱟᱸ ᱠᱚ ᱵᱚᱸᱜᱟ ᱵᱩᱨᱩᱜᱼᱟ ᱟᱫᱚ ᱚᱱᱠᱟᱱᱟᱜ ᱵᱚᱸᱜᱟ ᱵᱩᱨᱩ ᱠᱚ ᱟᱯᱮᱥᱮᱫ ᱫᱚ ᱦᱩᱭᱩᱜ ᱟᱥᱮ ᱵᱟᱝ
ᱟ ᱵᱟᱝ ᱜᱮ ᱚᱱᱠᱟ ᱫᱚ ᱵᱟᱝ ᱦᱩᱭᱩᱜ ᱜᱮᱭᱟ ᱟᱞᱮ ᱥᱮᱫ ᱫᱚ ᱟᱯᱮ ᱥᱮᱫ ᱫᱚ ᱦᱩᱭᱩᱜᱼᱟ
ᱦᱮᱸ ᱟᱞᱮᱥᱮᱫ ᱫᱚ ᱡᱟᱦᱟᱸ ᱚᱱᱮ ᱵᱚᱝᱥᱚ ᱨᱮᱱᱟᱜ ᱵᱚᱸᱜᱟ ᱵᱩᱨᱩ ᱥᱟᱶᱛᱮ ᱵᱷᱟᱹᱭ ᱵᱷᱟᱭᱟᱛ ᱠᱚ ᱢᱤᱫᱴᱷᱮᱡ ᱱᱮᱣᱛᱟ ᱠᱟᱛᱮᱫ ᱡᱟᱦᱟᱸ ᱥᱩᱠ-ᱫᱩᱠ ᱥᱮ ᱥᱟᱱᱟᱢ ᱵᱷᱟᱹᱭ ᱵᱷᱟᱭᱟᱛ ᱠᱚ ᱚᱠᱟ ᱠᱚᱨᱮ ᱢᱮᱱᱟᱜ ᱠᱚᱣᱟ ᱡᱷᱚᱛᱚ ᱦᱚᱲ ᱧᱟᱯᱟᱢᱚᱜᱼᱟ ᱠᱚ ᱚᱱᱟ ᱵᱚᱸᱜᱟ ᱵᱩᱨᱩ ᱨᱮᱜᱮ ᱟᱨᱠᱤ ᱵᱚᱸᱜᱟ ᱵᱩᱨᱩᱜ ᱜᱮᱭᱟᱞᱮ ᱟᱨᱠᱤ ᱟᱨ ᱚᱱᱟ ᱫᱚ ᱦᱩᱭᱩᱜ ᱠᱟᱱᱟ ᱡᱮ ᱦᱚᱜ ᱚᱝ ᱠᱟ ᱥᱚᱨᱦᱟᱭ ᱵᱚᱸᱜᱟ ᱨᱮᱱᱟᱜ ᱠᱩᱱᱟᱹᱢᱤ ᱦᱤᱞᱳᱜ ᱟᱨᱠᱤ
ᱳ ᱦᱚᱸ ᱟᱞᱮ ᱥᱮᱫ ᱫᱚ ᱦᱟᱸᱜ ᱚᱱᱠᱟ ᱫᱚ ᱵᱟᱝ ᱦᱩᱭᱩᱜ ᱜᱮᱭᱟ ᱦᱟᱸ ᱛᱚ ᱚᱱᱠᱟᱜᱮ ᱡᱟᱦᱟᱸ ᱚᱱᱟ ᱠᱟᱨᱟᱢ ᱠᱚᱢ ᱞᱟᱹᱭ ᱠᱮᱫᱟ ᱚᱱᱟ ᱠᱚᱫᱚ ᱦᱟᱸᱜ ᱟᱞᱮ ᱥᱮᱫ ᱫᱚ ᱵᱟᱝ ᱦᱩᱭᱩᱜᱼᱟ ᱢᱮᱱᱠᱷᱟᱡ ᱡᱟᱦᱟᱸ ᱚᱱᱟ ᱢᱟᱜᱢᱚᱬᱮ, ᱵᱟᱦᱟ ᱚᱱᱟ ᱠᱚᱫᱚ ᱦᱟᱸᱜ ᱦᱩᱭ ᱫᱚ ᱦᱩᱭᱩᱜᱼᱟ ᱢᱮᱱᱠᱷᱟᱱ ᱡᱟᱦᱟᱸ ᱮᱱᱮᱡ ᱥᱮᱨᱮᱧ ᱫᱚ ᱦᱟᱸᱜ ᱚᱱᱟ ᱫᱚ ᱵᱟᱝ ᱦᱩᱭᱩᱜ ᱜᱮᱭᱟ ᱜᱮᱭᱟ ᱟᱞᱮ ᱥᱮᱫ ᱫᱚ ᱢᱟᱱᱮ ᱟᱨᱠᱤ ᱡᱟᱦᱟᱸ ᱵᱚᱸᱜᱟ ᱵᱩᱨᱩ ᱴᱟᱜ ᱚᱱᱟᱜᱮ ᱠᱚᱨᱟᱣ ᱦᱩᱭᱩᱜᱼᱟ ᱟᱨ ᱨᱟᱹᱥᱠᱟᱹ ᱫᱚ ᱦᱟᱸᱜ ᱵᱟᱝ ᱦᱩᱭᱩᱜ ᱜᱮᱭᱟ ᱦᱩᱸ ᱟᱯᱮ ᱥᱮᱜ ᱫᱚ ᱪᱮᱫ ᱞᱮᱠᱟ ᱚᱱᱟᱠᱚ ᱦᱩᱭᱩᱜᱼᱟ ᱥᱮ ᱵᱟᱝ
ᱦᱮᱸ ᱟᱫᱚ ᱟᱞᱮ ᱥᱮᱫ ᱫᱚ ᱱᱚᱝᱠᱟ ᱵᱟᱦᱟ ᱦᱤᱞᱳᱜ ᱜᱮ ᱦᱟᱸᱜ ᱡᱮᱫᱤᱱ ᱞᱮ ᱵᱟᱦᱟᱜᱼᱟ ᱩᱱ ᱦᱤᱞᱳᱜ ᱫᱚ ᱦᱟᱹᱜ ᱩᱱᱟᱜ ᱫᱚ ᱵᱟᱝᱞᱮ ᱨᱟᱹᱥᱠᱟᱹᱭᱟ ᱪᱮᱫᱟᱜ ᱥᱮ ᱢᱟᱱᱮ ᱮᱱᱮᱡ ᱥᱤᱨᱮᱧ ᱠᱚ ᱥᱮ ᱛᱩᱝᱫᱟᱜ ᱦᱮᱸᱨᱩ ᱠᱚᱫᱚ ᱦᱟᱸᱜ ᱵᱟᱝᱞᱮ ᱨᱩᱭᱟ ᱟᱨ ᱥᱩᱫᱩ ᱵᱟᱥᱠᱮ ᱦᱤᱞᱳᱜ ᱫᱚ ᱫᱟᱜ ᱠᱚᱞᱮ ᱫᱩᱞ ᱵᱟᱲᱟ ᱡᱚᱱᱟᱜ ᱱᱚᱝᱠᱟ ᱜᱮ ᱠᱤᱱᱛᱩ ᱢᱟᱜ ᱢᱚᱬᱮ ᱡᱟᱦᱟᱸ ᱢᱟᱜᱢᱚᱬᱮ ᱨᱮᱫᱚ ᱨᱟᱹᱥᱠᱟᱹᱭᱟᱞᱮ ᱟᱹᱰᱤ ᱡᱟᱹᱥᱛᱤ ᱪᱮᱫᱟᱜ ᱥᱮ ᱥᱟᱱᱟᱢ ᱞᱮᱠᱟ ᱛᱟᱠᱚᱣᱟ ᱥᱟᱶᱛᱮ ᱩᱱᱠᱩ ᱡᱟᱦᱟᱸ ᱢᱟᱜᱢᱚᱬᱮ ᱫᱚᱱ ᱠᱚ ᱦᱤᱡᱩᱜᱼᱟ ᱮᱱᱮᱡ ᱠᱚ ᱱᱩᱠᱩ ᱦᱚᱸᱞᱮ ᱱᱮᱶᱛᱟ ᱟᱹᱜᱩ ᱠᱚᱣᱟ ᱟᱨ ᱟᱱᱮ ᱮᱱᱮᱡ ᱥᱮᱨᱮᱧ ᱠᱚ ᱛᱟᱞᱟᱛᱮ ᱥᱮ ᱛᱩᱢᱫᱟᱜ ᱴᱟᱢᱟᱠ ᱠᱚᱞᱮ ᱵᱮᱣᱦᱟᱨ ᱠᱷᱟᱹᱛᱤᱨ ᱛᱮ ᱢᱟᱜᱢᱚᱬᱮ ᱨᱮᱫᱚ ᱟᱹᱰᱤ ᱡᱟᱸᱠ ᱡᱚᱢᱚᱠ ᱥᱮ ᱨᱟᱹᱥᱠᱟᱹ ᱥᱟᱞᱟᱜ ᱛᱮ ᱚᱱᱟ ᱵᱚᱸᱜᱟ ᱵᱩᱨᱩ ᱫᱚᱞᱮ ᱯᱟᱨᱚᱢᱟ ᱟᱨᱠᱤ
ᱦᱮᱸᱦᱮᱸ ᱱᱚᱝᱠᱟᱜᱤ ᱧᱮᱞ ᱦᱩᱭ ᱟᱠᱟᱱᱟ ᱟᱫᱚᱢ ᱡᱟᱭᱜᱟ ᱠᱚᱨᱮ ᱫᱚ ᱱᱚᱝᱠᱟ ᱟᱹᱰᱤ ᱟᱹᱰᱤ ᱪᱮᱨᱦᱟ ᱵᱟᱦᱟ ᱥᱮ ᱢᱟᱜᱢᱚᱬᱮ ᱟᱹᱰᱤ ᱪᱮᱨᱦᱟ ᱟᱹᱰᱤ ᱨᱟᱹᱥᱠᱟᱹ ᱟᱛᱮᱜ ᱠᱚ ᱢᱟᱱᱟᱣ ᱜᱮᱭᱟ ᱡᱟᱦᱟᱸ ᱫᱚ ᱩᱢ ᱧᱮᱞ ᱵᱟᱲᱟ ᱦᱩᱭ ᱟᱠᱟᱱᱟ ᱟᱨᱠᱤ ᱛᱚ ᱚᱱᱟ ᱨᱟᱹᱥᱠᱟᱹ ᱧᱮᱞᱛᱮ ᱢᱟᱱᱮ ᱟᱹᱰᱤ ᱱᱟᱯᱟᱭ ᱜᱮ ᱵᱩᱡᱷᱟᱹᱜ ᱜᱮᱭᱟ ᱢᱮᱱᱠᱷᱟᱡ ᱚᱱᱟ ᱫᱚ ᱦᱟᱸᱜ ᱡᱚᱛᱚ ᱡᱟᱭᱜᱟ ᱨᱮᱫᱚ ᱦᱟᱸᱜ ᱵᱟᱝᱜᱮ ᱦᱩᱭᱩᱜ ᱜᱮᱭᱟ ᱛᱚ ᱡᱮᱢᱚᱱ ᱟᱞᱮ ᱥᱮᱫ ᱫᱚ ᱦᱟᱸᱜ ᱚᱱᱠᱟ ᱫᱚ ᱵᱟᱝ ᱦᱩᱭᱩᱜ ᱜᱮᱭᱟ
ᱦᱩᱸ ᱦᱩᱸ ᱦᱩᱸ ᱦᱩᱸ ᱥᱚᱢᱟᱱ ᱛᱮᱫᱚ ᱦᱟᱸᱜ ᱧᱮᱞᱚᱜᱼᱟ ᱡᱮ ᱵᱚᱸᱜᱟ ᱵᱩᱨᱩ ᱠᱚᱦᱚᱸ ᱟᱭᱢᱟ ᱦᱚᱲ ᱫᱚ ᱧᱮᱞ ᱟᱠᱟᱱᱟ ᱡᱮ ᱢᱟᱜᱢᱚᱬᱮ ᱠᱚᱫᱚ ᱵᱟᱝ ᱠᱚᱨᱟᱣ ᱜᱮᱭᱟ ᱟᱫᱚ ᱡᱟᱹᱥᱛᱤ ᱫᱚ ᱦᱟᱸᱜ ᱵᱟᱦᱟ ᱠᱚᱨᱮᱜ ᱜᱮᱠᱚ ᱨᱟᱹᱥᱠᱟᱹ ᱨᱚᱢᱚᱡᱟ ᱥᱮ ᱵᱚᱸᱜᱟ ᱵᱩᱨᱩ ᱥᱟᱶᱛᱮ ᱨᱟᱹᱥᱠᱟᱹ ᱨᱚᱢᱚᱡᱟ ᱟᱫᱚ ᱢᱟᱱᱮ ᱟᱞᱮ ᱥᱮᱫ ᱫᱚ ᱵᱟᱦᱟ ᱨᱮᱫᱚ ᱵᱟᱝᱞᱮ ᱨᱟᱹᱥᱠᱟᱹ ᱨᱚᱢᱚᱡᱟ ᱡᱟᱹᱥᱛᱤ ᱫᱚ ᱢᱟᱜ ᱢᱚᱬᱮ ᱨᱮᱜᱮ ᱟᱫᱚ ᱵᱚᱸᱜᱟ ᱵᱩᱨᱩ ᱠᱚ ᱥᱟᱶᱛᱮ ᱥᱮ ᱵᱚᱸᱜᱟ ᱵᱩᱨᱩ ᱠᱟᱹᱢᱤ ᱠᱚ ᱥᱟᱹᱛ ᱵᱟᱲᱟ ᱠᱟᱛᱮᱫ ᱟᱨᱠᱤ ᱮᱱᱮᱡ ᱥᱮᱨᱮᱧ ᱠᱚ ᱟᱵᱚ ᱪᱮᱫ ᱪᱮᱫ ᱮᱱᱮᱡ ᱥᱮᱨᱮᱧ ᱠᱚ ᱢᱮᱱᱟᱜ-ᱟ ᱱᱭᱚᱼᱱᱟ ᱠᱚ ᱥᱟᱱᱟᱢᱟᱜ ᱮᱱᱮᱡ ᱥᱤᱨᱤᱧ ᱥᱟᱶᱛᱮ ᱦᱚᱨᱚᱜ ᱵᱟᱸᱫᱮ ᱠᱚ ᱱᱚᱣᱟ ᱠᱚᱜᱮ ᱦᱚᱨᱚᱜ ᱠᱟᱛᱮᱜ ᱞᱟᱹᱭ ᱢᱮ ᱠᱟᱹᱢᱤᱭᱟ ᱟᱨᱠᱤ ᱥᱮ ᱨᱟᱹᱥᱠᱟᱹ ᱦᱩᱭᱩᱜ-ᱟ
ᱟᱪᱪᱷᱟ ᱟᱞᱮ ᱥᱮᱫ ᱫᱚ ᱦᱟᱸᱜ ᱚᱝᱠᱟᱜᱮ ᱢᱟᱱᱮ ᱡᱟᱦᱟᱱᱟᱜ ᱜᱮ ᱱᱚᱝᱠᱟ ᱯᱚᱨᱚᱵᱽ ᱠᱚ ᱦᱩᱭᱩᱜ ᱠᱷᱟᱡ ᱡᱮᱢᱚᱱ ᱥᱚᱦᱚᱨᱟᱭ ᱯᱚᱨᱚᱵᱽ ᱠᱚ ᱥᱮ ᱮᱴᱟᱜ ᱠᱤᱪᱷᱩ ᱯᱚᱨᱚᱵᱽ ᱠᱚ ᱦᱚᱸ ᱡᱚᱠᱷᱚᱱ ᱦᱩᱭᱩᱜ-ᱟ ᱩᱱ ᱥᱚᱢᱚᱭ ᱫᱚ ᱡᱟᱹᱥ ᱼᱛᱤ ᱜᱮ ᱧᱮᱞ ᱦᱩᱭ ᱟᱠᱟᱱᱟ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱦᱚᱸ ᱢᱟᱱᱮ ᱢᱤᱫ ᱨᱚᱠᱚᱢ ᱰᱨᱮᱥ ᱦᱚᱨᱚᱜ ᱠᱟᱛᱮᱜ ᱥᱮ ᱢᱤᱫ ᱨᱚᱠᱚᱢ ᱟᱹ ᱩᱸᱻ ᱥᱟᱹᱲᱤ ᱠᱚ ᱵᱟᱸᱫᱮ ᱠᱟᱛᱮᱜ ᱟᱨᱠᱤ ᱥᱮ ᱚᱱᱟ ᱦᱚᱨᱚᱜ ᱵᱟᱸᱫᱮ ᱠᱚᱣᱟ ᱡᱟᱦᱟᱱᱟᱜ ᱠᱚ ᱛᱟᱦᱮᱱᱟ ᱚᱱᱟ ᱠᱚᱦᱟᱸᱜ ᱢᱤᱫ ᱨᱚᱠᱚᱢ ᱠᱚ ᱦᱚᱨᱚᱜ ᱠᱟᱜ-ᱟ ᱟᱨ ᱟᱹᱰᱤ ᱪᱮᱨᱦᱟ ᱮᱱᱮᱡ ᱥᱮᱨᱮᱧ ᱟᱠᱚ ᱟᱨ ᱟᱹᱰᱤ ᱱᱟᱯᱟᱭ ᱜᱮᱠᱚ ᱧᱮᱞᱚᱜ-ᱟ ᱛᱚ ᱟᱯᱮ ᱥᱮᱫ ᱫᱚ ᱚᱱᱠᱟ ᱦᱮᱱᱟᱜ ᱟᱥᱮ ᱵᱟᱝ
ᱩᱸ ᱦᱩᱸ ᱡᱟᱹᱥᱛᱤ ᱫᱚ ᱦᱟᱸᱜ ᱟᱞᱮᱥᱮᱫ ᱫᱚ ᱢᱤᱫ ᱞᱮᱠᱟ ᱫᱚ ᱦᱟᱸᱜ ᱚᱱᱠᱟ ᱫᱚ ᱵᱟᱝᱠᱚ ᱦᱚᱨᱚᱜᱽ ᱜᱤᱭᱟ ᱢᱮᱱᱠᱷᱟᱡ ᱚᱱᱮ ᱡᱟᱦᱟᱸ ᱯᱟᱹᱧᱪᱤ ᱥᱟᱹᱲᱤ ᱵᱚᱱ ᱞᱟᱹᱭᱮᱫ ᱠᱟᱱ ᱥᱮ ᱯᱟᱹᱧᱪᱤ ᱫᱷᱩᱛᱤ ᱟᱫᱚ ᱱᱚᱣᱟ ᱠᱚᱫᱚ ᱦᱟᱸᱜ ᱠᱚ ᱫᱷᱩᱛᱤ ᱵᱟᱲᱟᱭ ᱜᱮᱭᱟ ᱟᱨ ᱮᱱᱮᱡ ᱥᱤᱨᱤᱧ ᱠᱚᱦᱚᱸ ᱠᱚ ᱠᱚᱨᱟᱣᱟ ᱞᱮᱠᱤᱱ
ᱟᱪᱪᱷᱟ ᱤᱧ ᱢᱤᱫᱴᱟᱝ ᱟᱢ ᱴᱷᱮᱡ ᱠᱩᱠᱞᱤᱧ ᱫᱚᱦᱚ ᱭᱮᱫᱟ ᱡᱮ ᱟᱵᱚ ᱵᱚᱦᱚᱜ ᱩᱵ ᱪᱮᱫᱟᱜ ᱧᱩᱨᱩᱜ ᱜᱮᱭᱟ ᱚᱱᱟ ᱠᱟᱹᱴᱤᱡ ᱮᱢ ᱞᱟᱹᱭ ᱞᱮᱠᱷᱟᱡ
ᱵᱚᱦᱚᱜ ᱩᱵ ᱪᱮᱫᱟᱜ ᱧᱩᱨᱩᱜ ᱜᱮᱭᱟ ᱱᱚᱣᱟ ᱫᱚ ᱦᱩᱭᱩᱜ ᱠᱟᱱᱟ ᱱᱚᱜ-ᱚᱭ ᱡᱮ ᱢᱤᱫ ᱵᱟᱨᱭᱟ ᱫᱚ ᱦᱩᱭᱩᱜ ᱠᱟᱱᱟ ᱫᱟᱜ ᱠᱚᱨᱮᱱᱟᱜ ᱦᱚᱸ ᱵᱟᱹᱲᱤᱡ ᱫᱟᱜ ᱛᱟᱦᱮᱸ ᱞᱮᱱᱠᱷᱟᱡ, ᱥᱮ ᱟᱭᱨᱚᱱ ᱡᱟᱦᱟᱸ ᱫᱚᱠᱚ ᱞᱟᱹᱭᱮᱫ ᱠᱟᱱ ᱡᱟᱦᱟᱸ ᱫᱟᱜ ᱨᱮ ᱡᱟᱹᱥᱛᱤ ᱧᱚᱜ ᱛᱟᱦᱮᱱᱟ᱾ ᱟᱫᱚ ᱱᱚᱣᱟ ᱠᱚ ᱠᱷᱟᱹᱛᱤᱨ ᱛᱮᱦᱚᱸ ᱩᱵ ᱧᱩᱨᱩᱜ-ᱟ, ᱚᱱᱟ ᱥᱟᱶᱛᱮ ᱢᱮᱱ ᱫᱟᱠᱚ ᱱᱮᱛᱟᱨ ᱫᱚ ᱵᱟᱝᱢᱟ ᱩᱭᱦᱟᱹᱨ ᱩᱭᱦᱟᱹᱨ ᱵᱷᱵᱽᱱᱟ ᱥᱮ ᱢᱟᱱᱚᱥᱤᱠ ᱫᱤᱠ ᱠᱷᱚᱱᱟᱜ ᱡᱩᱫᱤ ᱟᱢ ᱟᱹᱰᱤ ᱫᱩᱨᱵᱚᱞᱮᱢ ᱛᱟᱦᱮᱱᱟ ᱛᱟᱦᱞᱮ ᱱᱚᱜᱚ ᱱᱟ ᱠᱚ ᱠᱷᱟᱹᱛᱤᱨ ᱛᱮᱦᱚᱸ ᱢᱟᱱᱮ ᱵᱚᱦᱚᱜ ᱪᱟᱯᱚᱜ-ᱟ ᱛᱚ ᱚᱱᱟ ᱠᱷᱟᱹᱛᱤᱨ ᱛᱮ ᱢᱟᱱᱮ ᱩᱵ ᱠᱚᱸᱦᱚᱸ ᱧᱩᱨᱩ ᱫᱟᱲᱮᱭᱟᱜ-ᱟ᱾ ᱚᱱᱟ ᱥᱟᱶᱛᱮ ᱚᱝᱠᱟ ᱩᱯᱤᱭᱟᱹᱥ ᱡᱟᱦᱟᱸ ᱦᱳᱭᱳᱜᱺ ᱠᱟᱱᱟ ᱟᱨᱠᱤ ᱩᱯᱟᱹᱥ ᱚᱱᱟ ᱩᱯᱟᱹᱥ ᱠᱚ ᱠᱷᱟᱹᱛᱤᱨ ᱛᱮᱦᱚᱸ ᱩᱵ ᱫᱚᱢᱮ ᱧᱩᱨᱩᱜ-ᱟ᱾ ᱟᱫᱚ ᱱᱚᱝᱠᱟ ᱜᱮᱞᱤᱧ ᱵᱟᱲᱟᱭᱟ ᱟᱫᱚ ᱟᱹᱵᱤᱱ ᱫᱚ ᱢᱟ ᱞᱟᱹᱭ ᱢᱮ᱾
ᱟᱹ ᱤᱧᱫᱚ ᱟᱹᱰᱤ ᱡᱟᱭᱜᱟ ᱠᱚᱨᱮᱜᱤ ᱢᱟᱱᱮ ᱟᱫᱚᱢ ᱡᱟᱹᱥᱛᱤ ᱦᱚᱲᱜᱤ ᱧᱮᱞ ᱦᱩᱭ ᱠᱟᱱᱟ ᱡᱟᱦᱟᱸᱭ ᱩᱝᱠᱩ ᱡᱟᱦᱟᱸ ᱡᱟᱭᱜᱟ ᱠᱚᱨᱮ ᱫᱷᱤᱨᱤ ᱦᱟᱥᱟ ᱠᱟᱱᱟ ᱢᱟᱱᱮ ᱡᱟᱦᱟᱸ ᱡᱟᱭᱜᱟ ᱨᱮ ᱫᱟᱜ ᱠᱷᱚᱱᱟᱜ ᱡᱟᱹᱥ ᱛᱤ ᱟᱭᱨᱚᱱ ᱠᱚ ᱩᱰᱩᱝᱚᱜ-ᱟ ᱚᱱᱟ ᱠᱚ ᱡᱟᱭᱜᱟ ᱨᱮᱱ ᱦᱚᱲ ᱠᱚᱫᱚ ᱦᱟᱸᱜ ᱧᱮᱞ ᱠᱚᱢ ᱩᱵ ᱠᱚᱫᱚ ᱦᱟᱸᱜ ᱯᱟᱹᱰᱩ ᱩᱜᱚ ᱛᱟᱠᱚᱣᱟ ᱦᱟᱸᱜ, ᱟᱨ ᱪᱮᱫ ᱠᱚ ᱞᱟᱹᱭᱟ ᱢᱟᱱᱮ ᱩᱵ ᱧᱩᱨᱩ ᱨᱮᱱᱟᱜ ᱫᱚ ᱟᱹᱰᱤ ᱨᱚᱠᱚᱢ ᱜᱮ ᱠᱟᱨᱚᱱ ᱫᱚ ᱛᱟᱦᱮᱱᱟ, ᱡᱮᱢᱚᱱ ᱟᱢᱟᱜ ᱦᱚᱲᱢᱚ ᱠᱚᱨᱮ ᱡᱩᱫᱤ ᱡᱚᱢ ᱧᱩ ᱨᱮᱱᱟᱜ ᱴᱷᱤᱠ ᱴᱷᱟᱠ ᱠᱟᱹᱢᱤ ᱵᱟᱭ ᱮᱢᱟ ᱥᱮ ᱡᱚᱢ ᱧᱩ ᱱᱟᱯᱟᱭ ᱛᱮ ᱵᱟᱝ ᱮᱢ ᱠᱚᱨᱟᱣᱟ᱾ ᱛᱟᱦᱚᱞᱮ ᱫᱚ ᱦᱟᱸᱜ ᱚᱱᱟ ᱠᱚᱛᱮ ᱦᱚᱸ ᱦᱟᱸᱜ ᱩᱵ ᱠᱚ ᱧᱩᱨᱩᱜ ᱜᱮᱭᱟ, ᱚᱱᱟ ᱥᱟᱶ ᱥᱟᱶᱛᱮ ᱛᱮ ᱫᱟᱜ ᱨᱮᱱᱟᱜ ᱦᱚᱸ ᱠᱟᱨᱚᱱ ᱛᱟᱦᱮᱱᱟ᱾ ᱡᱟᱦᱟᱸ ᱠᱷᱟᱹᱛᱤᱨ ᱛᱮᱫᱚ ᱩᱵ ᱧᱩᱨᱩ
ᱦᱮᱸ ᱚᱱᱟ ᱥᱟᱶᱛᱮ ᱢᱟᱱᱮ ᱢᱤᱫ ᱵᱟᱨᱭᱟ ᱫᱚ ᱱᱚᱝᱠᱟ ᱦᱚᱸ ᱢᱮᱱᱟᱜ ᱠᱚᱣᱟ ᱡᱟᱦᱟᱸᱭ ᱫᱚ ᱵᱚᱝᱥᱚ ᱠᱷᱚᱱᱟᱜ ᱜᱮ, ᱥᱮ ᱟᱠᱚ ᱯᱤᱲᱦᱤ ᱯᱤᱲᱦᱤ ᱢᱟᱱᱮ ᱱᱚᱝᱠᱟᱜ ᱜᱮ ᱯᱟᱹᱦᱤᱞ ᱠᱷᱚᱱᱟᱜ ᱜᱮ ᱡᱟᱦᱟᱸᱭ ᱯᱩᱴᱩᱨ ᱟ ᱜᱩ ᱟᱠᱟᱱᱟ ᱚᱱᱟ ᱚᱲᱟᱜ ᱨᱮᱫᱚ ᱧᱮᱞᱚᱜᱼᱟ ᱡᱮ ᱚᱱᱟ ᱚᱲᱟᱜ ᱨᱮᱫᱚ ᱢᱟ ᱢᱤᱫ ᱦᱚᱲ ᱱᱚᱝ ᱚᱱᱠᱟ ᱜᱮ ᱢᱟᱱᱮ ᱯᱩᱴᱩᱨ ᱯᱩᱴᱩᱨ ᱜᱮᱠᱚ ᱪᱟᱞᱟᱣ ᱤᱫᱤᱜᱼᱟ ᱟᱨᱠᱤ᱾
ᱩᱸ ᱟᱪᱷᱟ ᱛᱟᱦᱚᱞᱮ ᱩ ᱡᱩᱫᱤ ᱩ ᱢᱤᱫᱴᱟᱝ ᱚᱲᱟᱜ ᱨᱮ ᱦᱮᱸᱥᱮ ᱢᱟᱱᱮ ᱩᱱᱠᱩ ᱨᱮᱱ ᱦᱚᱲ ᱡᱩᱫᱤ ᱢᱚᱱᱮ ᱠᱟᱜ ᱢᱮ ᱡᱚᱫᱤ ᱩᱱᱟᱹᱜ ᱵᱟᱝᱠᱚ ᱩᱥᱩᱞᱟ, ᱛᱟᱦᱚᱞᱮ ᱯᱚᱨᱚᱵᱚᱨᱛᱤ ᱨᱮᱱ ᱜᱤᱫᱽᱨᱟᱹ ᱩᱱᱠᱩ ᱪᱮᱫᱠᱟ ᱢᱟᱱᱮ ᱩᱥᱩᱞ ᱠᱚ ᱦᱩᱭᱩᱜ ᱛᱟᱠᱚᱣᱟ ᱥᱮ ᱵᱟᱝ?
ᱦᱮᱸ ᱟᱫᱚ ᱱᱚᱣᱟ ᱫᱚ ᱦᱟᱸᱜ ᱡᱷᱚᱛᱚ ᱫᱚ ᱦᱟᱸᱜ ᱵᱟᱝᱠᱚ ᱥᱚᱢᱟᱱᱚᱜ ᱜᱮᱭᱟ ᱥᱮ ᱟᱫᱚ ᱢᱤᱫᱵᱟᱨ ᱦᱚᱲ ᱫᱚ ᱧᱮᱞᱟ ᱠᱟᱱᱟ ᱡᱮ ᱩᱥᱩᱞ ᱠᱚᱫᱚ ᱦᱟᱸᱜ ᱩᱥᱩᱞ ᱦᱳ ᱜᱮᱭᱟ ᱠᱚ ᱟᱨᱠᱤ᱾ ᱟᱨ ᱡᱟᱹᱥᱛᱤ ᱫᱚ ᱢᱟᱱᱮ ᱱᱚᱝᱠᱟ ᱚᱱᱠᱟ ᱧᱮᱞᱚᱜᱼᱟ ᱡᱮ ᱦᱟᱱᱮ ᱟᱹᱰᱤ ᱯᱟᱹᱦᱤᱞ ᱠᱷᱚᱡ ᱡᱮᱦᱮ ᱢᱟᱱᱮ ᱟᱹᱰᱤ ᱯᱟᱹᱦᱤᱞ ᱠᱷᱚᱡ ᱡᱩᱫᱤ ᱱᱚᱝᱠᱟᱜᱮ ᱦᱮᱡ ᱟᱹᱜᱩ ᱟᱠᱟᱱᱟ ᱡᱟᱦᱟᱸᱭ ᱫᱚ ᱯᱟᱹᱦᱤᱞ ᱠᱷᱚᱱ ᱟᱨᱠᱤ ᱟᱹᱰᱤ ᱫᱤᱱ ᱠᱷᱚᱱ ᱯᱩᱚᱴᱩᱨ ᱯᱩᱴᱩᱨ ᱥᱮ ᱪᱷᱮᱯᱚ ᱪᱷᱮᱯᱚ ᱠᱚ ᱦᱮᱡ ᱟᱹᱜᱩ ᱟᱠᱟᱱᱟ ᱡᱟᱹᱥᱛᱤ ᱫᱚ ᱧᱮᱞᱚᱜᱼᱟ ᱡᱮ ᱩᱱᱠᱩ ᱴᱷᱮ ᱴᱷᱮᱡ ᱫᱚ ᱢᱟᱱᱮ ᱚᱱᱠᱟ ᱜᱮ ᱦᱩᱭᱩᱜᱼᱟ ᱟᱨᱠᱤ᱾
ᱚᱱᱠᱟᱜᱤ ᱦᱩᱭᱩᱜ ᱜᱮᱭᱟ ᱢᱟᱱᱮ ᱡᱟᱦᱟᱸ ᱫᱚ ᱞᱟᱹᱭ ᱜᱟᱱᱚᱜᱼᱟ ᱚᱱᱟ ᱵᱚᱝ ᱥᱚ ᱯᱚᱨᱚᱢ ᱯᱚᱨᱟᱭ ᱡᱟᱦᱟᱸ ᱢᱤᱫᱴᱟᱝ ᱡᱟᱦᱟᱸ ᱢᱟᱭᱟᱢ ᱨᱮᱱᱟᱜ ᱦᱚᱸ ᱢᱤᱫᱴᱟᱝ ᱤᱭᱟᱹ ᱛᱟᱦᱮᱱᱟ ᱥᱮ? ᱛᱚ ᱚᱱᱟ ᱠᱷᱟᱹᱛᱤᱨ ᱛᱮ ᱱᱚᱣᱟ ᱠᱚᱫᱚ ᱦᱟᱸᱜ ᱦᱩᱭᱩᱜ ᱜᱮᱭᱟ ᱢᱟᱱᱮ ᱚᱠᱚᱭ ᱚᱱᱟ ᱵᱚᱝᱥᱚ ᱨᱮᱱ ᱦᱚᱲ ᱠᱚ ᱪᱮᱫ ᱞᱮᱠ ᱜᱮᱭᱟ ᱟᱸ ᱛᱚ ᱩᱱᱠᱩ ᱜᱮ ᱦᱟᱸᱜ ᱯᱚᱨᱚᱵᱚᱨᱛᱤ ᱨᱮᱱ ᱜᱤᱫᱽᱨᱟᱹ ᱠᱚᱦᱚᱸ ᱦᱟᱸᱜ, ᱚᱱᱠᱟ ᱜᱮ ᱡᱟᱹᱥᱛᱤ ᱜᱮᱠᱚ ᱦᱩᱭᱩᱜ ᱜᱮᱭᱟ
ᱦᱮᱸ ᱚᱱᱟ ᱥᱟᱶᱛᱮ ᱱᱚᱜᱼᱚ ᱱᱚᱝᱠᱟ ᱢᱮᱱᱟᱠᱚ ᱵᱟᱝᱢᱟ ᱰᱟᱠᱛᱟᱨ ᱠᱚ ᱡᱟᱦᱟᱸ ᱫᱚ ᱢᱤᱫᱴᱟᱝ ᱢᱟᱭᱟᱝ ᱨᱮᱱᱟᱜ ᱡᱟᱦᱟᱸ ᱜᱩᱨᱩᱯ ᱛᱟᱦᱮᱱᱟ ᱟᱹᱰᱤ ᱟᱭᱢᱟ ᱛᱟᱦᱮᱱᱟ ᱚᱱᱠᱟ ᱡᱟᱦᱟᱸ ᱫᱚ ᱡᱟᱹᱥᱛᱤ ᱫᱚ ᱦᱟᱸᱜ ᱚᱱᱟ ᱫᱚ ᱟᱵᱚ ᱫᱚ ᱥᱟᱱᱛᱟᱲ ᱛᱮᱫᱚ ᱪᱮᱫ ᱦᱩᱭᱩᱜᱼᱟ ᱠᱷᱟᱱ ᱵᱟᱹᱧ ᱵᱟᱲᱟᱭᱟ ᱡᱟᱹᱥᱛᱤ ᱫᱚ ᱧᱮᱞᱟᱵᱚᱱ ᱡᱮ ᱤᱝᱞᱤᱥ ᱛᱮᱜᱮ ᱠᱚ ᱢᱮᱱᱟ ᱡ ᱡᱟᱦᱟᱸᱟᱸ ᱫᱚ ᱦᱳᱜ ᱠᱟᱱᱟ ᱠᱟ ᱢᱟᱭᱟᱝ ᱨᱮᱱᱟᱜ ᱜᱨᱩᱯ ᱠᱚ ᱛᱟᱦᱮᱱᱟ ᱮ ᱵᱤ ᱮ ᱳ ᱟᱫᱚ ᱦᱚᱜ ᱱᱟ ᱢᱟᱭᱟᱝ ᱠᱚᱨᱮ ᱫᱚ ᱦᱮᱸᱥᱮ ᱟᱫᱚ ᱢᱟᱱᱮ ᱞᱟᱹᱭᱟᱠᱚ ᱵᱟᱝᱢᱟ ᱢᱤᱫ ᱢᱤᱫ ᱡᱟᱦᱟᱸᱭ ᱢᱟᱭᱟᱝ ᱠᱟᱱ ᱛᱟᱹᱠᱤᱱᱟ ᱩᱱᱠᱤᱱ ᱵᱟᱯᱞᱟ ᱞᱮᱱᱠᱟᱱ ᱚᱥᱩᱵᱤᱫᱷᱟ ᱠᱚ ᱦᱩᱭ ᱫᱟᱲᱮᱭᱟᱜᱼᱟ ᱟᱨᱠᱤ ᱚᱱᱠᱟᱱᱟᱜ ᱠᱚᱫᱚ ᱰᱟᱠᱛᱟᱨ ᱠᱚᱠᱚ ᱞᱟᱹᱭᱟ ᱵᱟᱝᱢᱟ ᱠᱚᱨᱟᱣ ᱵᱟᱝ ᱜᱟᱱᱚᱜᱼᱟ ᱢᱤᱫᱢᱤᱫ ᱢᱟᱭᱟᱝ ᱨᱮᱱ ᱦᱚᱲ ᱥᱟᱞᱟᱜ ᱵᱟᱯᱞᱟ ᱠᱚᱫᱚ
ᱦᱮᱸ ᱚᱱᱠᱟ ᱫᱚ ᱤᱧᱫᱩᱧ ᱞᱟᱹᱭᱟ ᱡᱮ ᱡᱚᱛᱚ ᱦᱚᱲ ᱞᱟᱹᱜᱤᱫ ᱫᱚ ᱚᱱᱠᱟ ᱫᱚ ᱵᱟᱝᱜᱮ ᱦᱩᱭᱩᱜᱼᱟ ᱡᱟᱹᱱᱤᱡ ᱪᱮᱫᱟᱜ ᱥᱮ ᱤᱧᱦᱚᱸ ᱚᱱᱠᱟᱧ ᱵᱟᱰᱟᱭ ᱟᱠᱟᱫᱟ ᱡᱮ ᱮ ᱱᱚᱝᱠᱟ ᱢᱤᱫ ᱢᱤᱫᱤᱫ ᱢᱟᱭᱟᱢ ᱨᱮᱱ ᱦᱚᱲ ᱠᱚ ᱵᱟᱯᱞᱟ ᱞᱮᱱᱠᱷᱟᱡ ᱟᱱᱟᱴ ᱮᱸᱴᱠᱮᱴᱚᱬᱮ ᱧᱮᱞ ᱧᱟᱢᱚᱜᱼᱟ ᱠᱤᱱᱛᱩ ᱡᱚᱛᱚ ᱦᱚᱲ ᱠᱷᱮᱛᱨᱚ ᱨᱮᱫᱚ ᱚᱱᱠᱟ ᱫᱚ ᱵᱟᱝ ᱠᱟᱱᱟ ᱚᱠᱚᱭ ᱚᱠᱚᱭ ᱠᱚ ᱠᱷᱮᱛᱨᱮ ᱨᱮᱪᱚ ᱟᱫᱚᱢ ᱥᱚᱢᱚᱭ ᱨᱮ ᱚᱱᱠᱟ ᱫᱚ ᱦᱩᱭᱩᱜ ᱜᱮᱭᱟ ᱟᱨ ᱟᱫᱚᱢ ᱦᱚᱲ ᱞᱟᱹᱜᱤᱫ ᱛᱮᱫᱚ ᱱᱟᱯᱟᱭ ᱦᱚᱸ ᱦᱩᱭᱩᱜ ᱜᱮᱭᱟ ᱢᱟᱱᱮ
ᱟᱫᱚ ᱦᱚᱜᱼᱱᱩᱠᱩ ᱜᱮ ᱢᱤᱫ ᱵᱟᱨᱭᱟ ᱨᱩᱯ ᱠᱚᱫᱚ ᱡᱟᱦᱟᱸ ᱫᱚ ᱢᱮᱱᱟ ᱠᱚ ᱵᱟᱝ ᱢᱟ ᱱᱮᱛᱟᱨ ᱦᱚᱸ ᱦᱩᱭᱩᱜ ᱜᱮᱭᱟ ᱡᱟᱦᱟᱸ ᱫᱚ
ᱵᱚᱝᱥᱚ ᱯᱚᱨᱚᱢᱯᱚᱨᱟ ᱛᱟᱦᱮᱸ ᱪᱟᱞᱟᱜᱼᱟ ᱟᱫᱚ ᱚᱱᱠᱟ ᱱᱟᱜ ᱨᱳᱜ ᱠᱚᱦᱚᱸ ᱢᱤᱫ ᱵᱟᱨᱭᱟ ᱢᱮᱱᱟᱜᱼᱟ ᱡᱟᱦᱟᱸ ᱠᱚᱫᱚ ᱦᱟᱸᱜ ᱡᱚᱛᱚ ᱦᱚᱲ ᱫᱚ ᱵᱟᱝ ᱠᱚ ᱵᱟᱰᱟᱭᱟ ᱢᱤᱫ ᱵᱟᱨᱭᱟ ᱫᱚ ᱦᱟᱸᱜ ᱚᱱᱠᱟ ᱦᱩᱭᱩᱜ ᱜᱮᱭᱟ ᱟᱫᱚ ᱚᱱᱟ ᱠᱚ ᱜᱮ
ᱟᱪᱪᱷᱟ ᱟᱺ ᱪᱮᱫ ᱠᱚ ᱞᱟᱹᱭᱟ ᱟᱺ ᱟᱯᱮ ᱥᱮᱫ ᱫᱚ ᱛᱟᱦᱞᱮ ᱟ ᱟᱹᱛᱩ ᱴᱚᱞᱟ ᱨᱮᱫᱚ ᱛᱟᱦᱞᱮ ᱡᱟᱦᱟᱸ ᱱᱟᱜ ᱟᱹᱠᱷᱨᱤᱧ ᱠᱚᱫᱚ ᱠᱚ ᱤᱫᱤ ᱭᱟᱥᱮ ᱵᱟᱝ
ᱦᱮᱸ ᱟᱞᱮ ᱫᱚ ᱱᱚᱝᱠᱟ ᱟᱨ ᱞᱟᱦᱟ ᱛᱮ ᱛᱟᱦᱮᱸ ᱠᱟᱱᱟ ᱞᱮ ᱟᱹᱰᱤ ᱟᱞᱮ ᱟᱹᱛᱩ ᱫᱚ ᱟᱹᱰᱤ ᱨᱮᱸᱜᱮᱡ ᱱᱟᱪᱟᱨ ᱠᱚ ᱛᱟᱦᱮᱸ ᱠᱟᱱᱟ ᱢᱮᱱ ᱠᱷᱟᱱ ᱛᱮᱦᱮᱧ ᱜᱟᱯᱟ ᱫᱚ ᱢᱤ-ᱢᱤᱫ ᱴᱟᱹᱝ ᱦᱚᱲ ᱢᱮᱱᱟᱜ ᱠᱚᱣᱟ ᱥᱮ ᱵᱟᱵᱟ ᱦᱚᱲ ᱠᱚ ᱡᱟᱦᱟᱸᱭ ᱫᱚ ᱠᱚ ᱪᱟᱞᱟᱠ ᱧᱚᱜ ᱟᱠᱟᱱᱟ ᱟᱨ ᱠᱤ
ᱵᱮᱵᱽᱥᱟ ᱵᱟᱹᱱᱤᱡᱽ ᱵᱚᱞᱛᱮ ᱟᱭᱢᱟ ᱞᱮᱠᱟ ᱱᱟᱜ ᱜᱮ ᱠᱚ ᱵᱮᱵᱽᱥᱟ ᱵᱟᱹᱱᱤᱡᱟ ᱡᱮᱢᱚᱱ ᱵᱚᱱ ᱧᱮᱞ ᱫᱟᱲᱮᱭᱟᱜᱼᱟ ᱱᱚᱜᱼᱚᱭ ᱪᱟᱥ ᱟᱠᱚ ᱡᱚᱱᱰᱨᱟ ᱥᱟᱶᱛᱮ ᱟᱭᱢᱟ ᱞᱮᱠᱟ ᱱᱟᱜ ᱟᱱᱟᱡᱽ ᱯᱟᱹᱛᱤ ᱠᱚ ᱧᱮᱞᱚᱜᱼᱟ ᱡᱮ ᱢᱤᱫ ᱵᱟᱨᱭᱟ ᱦᱩᱭᱩᱜ ᱨᱮᱦᱚᱸ ᱱᱚᱶᱟ ᱠᱚᱦᱚᱸ ᱫᱚᱠᱟᱱ ᱠᱚ ᱠᱚ ᱤᱫᱤᱭᱟ ᱥᱟᱶᱛᱮ ᱠᱚ ᱟᱹᱷᱨᱤᱧ ᱦᱚᱴᱚ ᱠᱟᱜᱼᱟ ᱚᱱᱟ ᱥᱟᱶᱛᱮ ᱟᱞᱮ ᱥᱮᱫ ᱫᱚ ᱡᱚᱠᱷᱚᱡ ᱦᱟᱹᱠᱩ ᱠᱚ ᱫᱚᱢᱮ ᱠᱚ ᱥᱟᱵ ᱠᱚᱣᱟ ᱟᱨᱠᱤ
ᱡᱟᱞ ᱠᱚ ᱥᱮ ᱱᱚᱣᱟ ᱤᱭᱟᱹ ᱠᱚ ᱚᱰᱟᱣ ᱠᱟᱛᱮᱜ ᱜᱷᱩᱱᱤ ᱠᱚ ᱮᱢᱟᱱ ᱛᱮ ᱱᱟᱜ ᱠᱚ ᱚᱰᱟᱣ ᱠᱟᱛᱮᱜ ᱟᱫᱚ ᱧᱮᱞᱚᱜᱼᱟ ᱡᱮ ᱯᱟᱴᱟ ᱠᱚ ᱮᱰᱟᱣ ᱠᱟᱛᱮᱜ ᱡᱟᱦᱟᱸ ᱦᱟᱹᱠᱩ ᱠᱚ ᱡᱷᱟᱹᱞᱤᱜᱼᱟ ᱧᱮᱞᱚᱜᱼᱟ ᱡᱮ ᱩᱱᱠᱩ ᱦᱟᱹᱠᱩ ᱠᱚᱦᱚᱸ ᱥᱮᱛᱟᱜ ᱠᱷᱚᱱ ᱟᱹᱠᱷᱨᱤᱧ ᱠᱚᱠᱚ ᱤᱫᱤ ᱠᱚ ᱜᱮᱭᱟ ᱟᱨᱠᱤ ᱟᱹᱰᱤ ᱴᱟ ᱯᱟᱞᱴᱟᱣ ᱟᱠᱟᱱᱟ ᱟᱞᱮ ᱭᱟᱜ ᱟᱹᱛᱩ ᱴᱚᱞᱟ ᱡᱩᱫᱤᱢ ᱞᱟᱹᱭᱟ
ᱦᱮᱸ ᱠᱤᱱᱛᱩ ᱢᱮᱱᱠᱷᱟᱡ ᱤᱧ ᱫᱚ ᱡᱟᱹᱥᱛᱤ ᱡᱟᱭᱜᱟ ᱠᱚ ᱨᱮ ᱜᱤᱧ ᱧᱮᱞ ᱠᱟᱫᱟ ᱟᱹᱻ ᱱᱚᱝᱠᱟ ᱦᱚᱲ ᱠᱚ ᱫᱚ ᱟᱹᱢᱻ ᱪᱮᱫ ᱠᱚ ᱞᱟᱹᱭᱟ ᱩᱱᱟᱹᱜ ᱴᱟᱜ ᱦᱟᱸᱜ ᱱᱚᱣᱟ ᱟᱹᱠᱷᱨᱤᱧ ᱥᱮᱫ ᱫᱚ ᱵᱟᱝ ᱠᱚ ᱞᱟᱦᱟ ᱞᱟᱹᱜᱤᱫᱚᱜ ᱜᱮᱭᱟ ᱢᱟᱱᱮ ᱡᱟᱦᱟᱱ ᱡᱤᱱᱤᱥ ᱨᱮ ᱜᱮ ᱡᱟᱹᱥᱛᱤ ᱠᱚ ᱵᱚᱛᱚᱨ ᱞᱟᱹᱜᱤᱫᱚᱜ ᱜᱮᱭᱟ ᱡᱟᱦᱟᱸ ᱱᱟᱜ ᱠᱚᱨᱟᱣ ᱞᱟᱹᱜᱤᱫ ᱦᱚᱸ ᱩᱱᱟᱹᱜ ᱢᱚᱱ ᱵᱟᱝ ᱞᱟᱜᱟᱜ ᱛᱟᱠᱚᱣᱟ ᱥᱮ ᱞᱟᱹᱭᱟ ᱠᱚ ᱵᱟᱝ ᱱᱚᱣᱟᱹᱧ ᱠᱟᱹᱢᱤ ᱞᱮᱠᱷᱟᱡ ᱪᱮᱫ ᱪᱤᱠᱟᱹ ᱥᱮ ᱦᱟᱹᱱᱤ ᱪᱮᱫ ᱮ ᱢᱤᱛᱟᱹᱧᱟ ᱥᱮ ᱪᱮᱫ ᱚᱱᱮ ᱚᱱᱠᱟ ᱱᱟᱜ ᱢᱤᱫᱴᱟᱹᱝ ᱪᱤᱱᱛᱟᱹ ᱵᱷᱟᱵᱽᱱᱟ ᱠᱚ ᱡᱟᱹᱥ ᱛᱤ ᱧᱮᱞᱚᱜ ᱜᱮᱭᱟ ᱟᱨ ᱟᱺᱻ ᱢᱮᱱ ᱠᱷᱟᱡ ᱚᱱᱠᱟ ᱩᱭᱦᱟᱹᱨ ᱵᱷᱟᱵᱽᱱᱟ ᱫᱚᱦᱚ ᱞᱮᱠᱷᱟᱡ ᱫᱚ ᱟᱹᱢᱻ ᱡᱟᱦᱟᱱ ᱠᱟᱹᱢᱤ ᱜᱮ ᱵᱟᱝ ᱮᱢ ᱠᱟᱹᱢᱤ ᱫᱟᱲᱮᱭᱟᱜᱼᱟ ᱦᱮᱸ ᱥᱮ ᱵᱟᱝ ᱥᱮ ᱪᱮᱫ ᱮᱢ ᱞᱟᱹᱭᱟ ᱟᱢ?
ᱦᱩᱸ ᱱᱚᱣᱟ ᱫᱚ ᱱᱚᱜᱼᱱᱚᱝᱠᱟ ᱩᱭᱦᱟᱹᱨ ᱫᱚ ᱢᱟᱱᱮ ᱵᱟᱝ ᱞᱟᱹᱠᱛᱤᱭᱟ ᱪᱮᱫᱟᱜ ᱥᱮ ᱦᱚᱲ ᱪᱮᱫ ᱠᱚ ᱢᱮᱱᱟ ᱥᱮ ᱦᱟᱸ ᱤᱧ ᱠᱚ ᱞᱟᱸᱫᱟᱣᱟᱹᱧ ᱠᱟᱱᱟ ᱱᱚᱣᱟ ᱠᱚ ᱫᱚ ᱥᱟᱱᱟᱢ ᱟᱜ ᱜᱮ ᱢᱟᱱᱮ ᱛᱟᱭᱚᱢ ᱨᱮ ᱫᱚᱦᱚ ᱠᱟᱛᱮᱜ ᱟᱵᱚ ᱫᱚ᱾ ᱞᱟᱦᱟ ᱥᱮᱫ ᱪᱟᱞᱟᱜ ᱨᱮᱱᱟᱜ ᱜᱮ ᱵᱚᱱ ᱨᱤᱠᱟᱹᱭᱟ᱾
ᱪᱮᱫᱟᱜ ᱥᱮ ᱮᱴᱟᱜ ᱦᱚᱲᱟᱜ ᱠᱟᱛᱷᱟ ᱡᱩᱫᱤᱢ ᱟᱸᱡᱚᱢᱟ ᱡᱮ ᱦᱟᱹᱱᱤ ᱪᱮᱫ ᱮ ᱞᱟᱹᱭᱟ ᱪᱮᱫ ᱮ ᱞᱟᱹᱭᱟ ᱚᱱᱟ ᱠᱚ ᱠᱟᱛᱷᱟᱢ ᱟᱸᱡᱚᱢ ᱞᱮᱠᱷᱟᱡ ᱫᱚ ᱟᱢ ᱫᱚ ᱞᱟᱦᱟ ᱥᱮᱫ᱾ ᱵᱟᱢ ᱞᱟᱦᱟ ᱫᱟᱲᱮᱭᱟᱜᱼᱟ ᱟᱨ ᱡᱮ ᱱᱚᱣᱟ ᱫᱚ ᱦᱟᱸᱜ ᱡᱚᱛᱚ ᱦᱚᱲ ᱡᱚᱛᱚ ᱨᱚᱠᱚᱢ ᱡᱟᱭᱜᱟ᱾